ᱦᱮᱞᱳ ᱾
ᱦᱮᱸ ᱜᱚᱢᱠᱮ ᱡᱚᱦᱟᱨ ᱜᱮ ᱾ ᱡᱚᱦᱟᱨ, ᱦᱮᱸ ᱜᱚᱝᱠᱮ ᱪᱮᱫ ᱵᱤᱱ ᱪᱤᱠᱟᱹᱭᱮᱫᱟ?
ᱪᱮᱫ ᱦᱚᱸ ᱵᱟᱝ ᱜᱮ ᱱᱚᱜ-ᱚᱭ ᱫᱩᱲᱩᱵ ᱠᱟᱱᱟᱞᱤᱧ ᱾
ᱦᱳᱭ ᱟᱨ ᱱᱟᱯᱟᱭ ᱜᱮᱭᱟᱵᱤᱱ ᱛᱚ? ᱟᱹᱞᱤᱧ, ᱦᱮᱸ ᱞᱟᱹᱭᱵᱤᱱ ᱾
ᱥᱮᱬᱟ ᱵᱚᱦᱚᱜ ᱠᱚ ᱡᱟᱦᱟᱸ ᱚᱠᱛᱚ ᱠᱚ ᱮᱢ ᱟᱠᱟᱫ ᱞᱟᱝᱟ ᱚᱱᱟ ᱚᱠ ᱚᱠᱛᱚ ᱨᱮᱜᱮ ᱢᱮᱫᱴᱟᱝ ᱡᱩᱛ ᱧᱚᱜ ᱢᱮᱫᱴᱟᱝ ᱥᱟᱛᱟᱢ ᱤᱫᱤ ᱠᱟᱛᱮ ᱞᱟᱝ ᱜᱟᱞᱢᱟᱨᱟᱣᱟ ᱾ ᱟᱫᱚ ᱚᱱᱟ ᱥᱟᱛᱟᱢ ᱜᱮ ᱠᱟᱹᱴᱤᱡ ᱵᱟᱪᱷᱟᱣ ᱛᱟᱞᱟᱝ ᱢᱮ ᱢᱟ ᱟᱢᱜᱮ ᱛᱟᱯᱚᱨᱮ ᱞᱟᱝ ᱨᱚᱲᱟ ᱾
ᱜᱚᱝᱠᱮ ᱞᱤᱧ ᱢᱮᱱᱫᱟ ᱛᱟᱦᱚᱞᱮ ᱡᱚᱠᱷᱚᱱ ᱥᱟᱛᱟᱢᱟᱜ ᱠᱟᱛᱷᱟ ᱵᱮᱱ ᱢᱮᱱ ᱠᱮᱫᱟ ᱛᱟᱦᱚᱞᱮ ᱥᱚᱨᱦᱟᱭ ᱫᱤᱠ ᱫᱤᱭᱮ ᱠᱟᱹᱴᱤᱡ ᱞᱟᱝ ᱨᱚᱯᱚᱲ ᱞᱮᱱ ᱠᱷᱟᱡ ᱫᱚ ᱱᱟᱯᱟᱭ ᱠᱚᱜ ᱜᱮᱫᱚ ᱾
ᱦᱳᱭ ᱮᱫᱚᱢ ᱡᱚᱛᱷᱟᱛ ᱾
ᱦᱮᱸ ᱟᱞᱮ ᱥᱮᱫ ᱟ ᱟᱹᱞᱤᱧ ᱫᱩᱞᱤᱧ ᱟ ᱦᱮᱸ ᱟᱫᱚ ᱟᱯᱮᱥᱱ ᱥᱚᱨᱦᱟᱭ ᱠᱚᱠᱚ ᱢᱟᱱᱟᱣ ᱜᱮᱭᱟ ᱥᱮ ᱪᱮᱫ ᱞᱮᱠᱟ ᱥᱮ ᱵᱟᱝ ᱜᱮ?
ᱦᱳᱭ ᱥᱚᱦᱚᱨᱟᱭ ᱫᱚ ᱦᱟᱸᱜ ᱟᱞᱮᱥᱱ ᱫᱚ ᱚᱱᱠᱟ ᱫᱚ ᱦᱩᱭᱩᱜᱼᱟ ᱟᱹᱰᱤ ᱨᱟᱹᱥᱠᱟᱹ ᱥᱟᱞᱟᱜ ᱡᱟᱠ ᱡᱚᱢᱚᱠ ᱜᱮ ᱟᱨ ᱥᱟᱱᱟᱢ ᱞᱮᱠᱟᱱ ᱠᱟᱹᱢᱤ ᱦᱚᱨᱟ ᱚᱱᱠᱟ ᱫᱚᱞᱤᱧ ᱠᱚᱢ ᱵᱮᱥᱤ ᱞᱤᱧ ᱵᱟᱲᱟᱭ ᱧᱚᱜ ᱟᱠᱟᱫ ᱜᱮᱭᱟ ᱾
ᱦᱳᱭ ᱾ ᱦᱮᱸ ᱟᱞᱮ ᱱᱚᱛᱮ ᱫᱚ ᱵᱟᱝ ᱦᱩᱭᱩᱜ ᱜᱮᱭᱟ ᱛᱚ ᱥᱚᱦᱨᱟᱭ ᱠᱚᱫᱚ, ᱜᱚᱝᱠᱮ ᱟᱵᱮᱱ ᱟᱵᱮᱱ ᱜᱮ ᱡᱩᱫᱤ ᱠᱟᱹᱴᱤᱡ ᱵᱮᱱ ᱞᱟᱹᱭ ᱥᱟᱰᱮᱭᱟᱞᱤᱧ ᱠᱷᱟᱡ ᱫᱚ ᱱᱟᱯᱟᱭ ᱠᱚᱜ ᱜᱮ ᱫᱚ ᱚᱱᱟ ᱾
ᱚ ᱢᱟᱱᱮ ᱚᱠᱟ ᱞᱮᱠᱟ ᱦᱩᱭᱩᱜᱼᱟ ᱚᱱᱟ
ᱦᱳᱭ, ᱦᱳᱭ ᱦᱳᱭ᱾
ᱦᱳᱭ ᱦᱳᱭ ᱦᱳᱭ ᱛᱚ ᱥᱚᱦᱨᱟᱭ ᱫᱚ ᱦᱟᱸᱜ ᱥᱚᱦᱚᱨᱟᱭ ᱵᱚᱸᱜᱟ ᱜᱮ ᱦᱩᱭᱩᱜᱼᱟ᱾
ᱦᱳᱭ᱾
ᱛᱚ ᱱᱚᱣᱟ ᱫᱚ ᱟᱵᱚ ᱦᱚᱲ ᱦᱚᱯᱚᱱᱟᱜ ᱡᱚᱛᱚ ᱠᱷᱚᱱ ᱢᱟᱨᱟᱝ ᱯᱚᱨᱚᱵᱽ ᱢᱮᱱᱛᱮᱵᱚᱱ ᱪᱷᱟᱹᱴᱭᱟᱹᱨ ᱥᱟᱹᱨᱤ ᱟᱠᱟᱜᱼᱟ ᱥᱮ ᱦᱟᱯᱲᱟᱢ ᱠᱚᱠᱚ ᱪᱷᱟᱹᱴᱭᱟᱹᱨ ᱥᱟᱹᱨᱤ ᱟᱠᱟᱫ᱾ ᱛᱟᱵᱚᱱᱟ ᱢᱟᱨᱟᱝ ᱯᱚᱨᱚᱵᱽ ᱢᱮᱱᱛᱮ, ᱛᱚ ᱱᱚᱣᱟ ᱯᱚᱨᱚᱵᱽ ᱫᱚ ᱢᱤᱫᱴᱟᱝ ᱡᱤᱭᱟᱹᱞᱤ ᱠᱚ ᱥᱟᱞᱟᱜ ᱦᱚᱸᱠᱚ ᱛᱩᱞᱩᱡ ᱜᱚᱫ ᱟᱠᱟᱫ ᱜᱮᱭᱟ᱾ ᱢᱮᱱᱫᱚ ᱦᱟᱹᱛᱤ ᱞᱮᱠᱟᱱ ᱥᱚᱦᱚᱨᱟᱭ ᱦᱚᱸᱠᱚ ᱢᱮᱱ ᱟᱠᱟᱜ ᱜᱮᱭᱟ, ᱱᱚᱣᱟ ᱫᱚ ᱮ ᱥᱩᱫᱷᱩ ᱦᱟᱯᱲᱟᱢ ᱠᱚᱣᱟᱜ ᱢᱚᱪᱟᱛᱮ ᱞᱟᱹᱭ ᱥᱩᱢᱩᱝ ᱫᱚ ᱵᱟᱝ ᱚᱱᱠᱟ ᱟᱭᱢᱟ ᱞᱮᱠᱟᱱ ᱯᱚᱛᱚᱵ ᱨᱮᱦᱚᱸ ᱚᱞ ᱢᱮᱱᱟᱜᱼᱟ, ᱡᱮ ᱦᱟᱹᱛᱤ ᱞᱮᱠᱷᱟᱱ ᱥᱚᱨᱦᱟᱭ ᱠᱟᱱᱟ ᱢᱮᱱᱛᱮ᱾ ᱥᱮ ᱡᱚᱛᱚ ᱦᱚᱲᱟᱜ ᱡᱚᱛᱚ ᱦᱚᱲ ᱠᱷᱚᱱ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱢᱮᱱᱛᱮ,
ᱦᱳᱭᱟ
ᱟᱫᱚ ᱚᱱᱟᱜᱮ ᱟᱞᱮ ᱴᱚᱴᱷᱟᱨᱮ ᱥᱮ ᱟᱞᱮ ᱟᱛᱳ ᱨᱮ ᱚᱠᱟᱞᱮᱠᱟ ᱦᱩᱭᱩᱜᱼᱟ ᱚᱱᱟᱜᱮ ᱠᱟᱹᱴᱤᱡ ᱟᱵᱮᱱ ᱞᱤᱧ ᱞᱟᱹᱭ ᱟᱸᱡᱚᱢ ᱟᱵᱮᱱ ᱠᱟᱱᱟ᱾
ᱦᱳᱭ ᱜᱚᱢᱠᱮ
ᱟᱫᱚ, ᱥᱚᱦᱚᱨᱟᱭ ᱫᱚ ᱦᱟᱸᱜ ᱠᱟᱛᱷᱟ ᱨᱮ ᱢᱮᱱᱟᱜᱼᱟ ᱢᱚᱬᱮ ᱥᱤᱧ ᱢᱚᱬᱮ ᱧᱤᱫᱟᱹ ᱠᱚ ᱢᱟᱱᱟᱣᱟ᱾ ᱥᱮ ᱯᱚᱛᱚᱵ ᱨᱮᱦᱚᱸ ᱚᱞ ᱢᱮᱱᱟᱜᱼᱟ᱾
ᱦᱳᱭ᱾
ᱛᱚᱵᱮ, ᱚᱱᱟ ᱚᱱᱟ ᱤᱫᱤ ᱠᱟᱛᱮ ᱧᱮᱞ ᱞᱮᱠᱷᱟᱱ ᱫᱚ ᱟᱞᱮ ᱴᱚᱴᱷᱟ ᱠᱚᱨᱮ ᱫᱚ ᱢᱚᱬᱮ ᱥᱤᱧ ᱢᱚᱬᱮ ᱧᱤᱫᱟᱹ ᱦᱮᱱᱟᱜ ᱨᱮᱦᱚᱸ, ᱱᱤᱛᱚᱜ ᱫᱚ ᱞᱟᱹᱭ ᱞᱮᱠᱷᱟᱱ ᱡᱩᱜ ᱵᱚᱫᱚᱞ ᱟᱠᱟᱱᱟ ᱥᱮ᱾
ᱦᱳᱭ ᱜᱚᱝᱠᱮ᱾
ᱟᱫᱚ ᱩᱱᱟᱹᱜ ᱡᱟᱹᱥᱛᱤ ᱫᱤᱱ ᱫᱚ ᱦᱟᱸᱜ, ᱢᱟᱱᱮ ᱢᱚᱬᱮ ᱥᱤᱸᱧ ᱢᱚᱬᱮ ᱧᱤᱫᱟᱹ ᱫᱚ ᱵᱟᱝᱠᱚ ᱢᱟᱱᱟᱣᱟ ᱛᱚᱵᱮ ᱯᱩᱱ ᱢᱟᱦᱟ ᱫᱷᱟᱹᱨᱤᱡ ᱫᱚᱠᱚ ᱢᱟᱱᱟᱣᱮᱫ ᱜᱮᱭᱟ ᱠᱟᱱᱟ᱾ ᱟᱫᱚ ᱚᱱᱟ ᱡᱟᱸᱦᱟᱸ ᱯᱳᱭᱞᱳ ᱢᱟᱦᱟ ᱠᱚ ᱢᱮᱛᱟᱜ ᱠᱟᱱ, ᱚᱱᱟ ᱫᱚ ᱩᱢ ᱢᱟᱦᱟ, ᱩᱢ ᱢᱟᱦᱟ ᱦᱤᱞᱳᱜ ᱜᱮ ᱚᱱᱟ ᱜᱚᱴ ᱵᱚᱸᱜᱟ ᱨᱮᱱᱟᱜ ᱠᱟᱛᱷᱟ ᱫᱚ ᱦᱤᱡᱩᱜᱼᱟ, ᱮᱱᱮ ᱦᱤᱞᱳᱜ ᱜᱮ ᱵᱚᱸᱜᱟ ᱠᱚᱫᱚ ᱦᱩᱭᱩᱜᱼᱟ᱾ ᱟᱨ ᱤᱱᱟᱹ ᱛᱟᱭᱚᱢ ᱦᱩᱭᱩᱜ ᱠᱟᱱᱟ, ᱵᱚᱸᱜᱟ ᱵᱩᱨᱩ ᱢᱟᱦᱟ ᱡᱟᱸᱦᱟᱸ ᱫᱚ ᱚᱲᱟᱜ ᱨᱮ ᱵᱚᱸᱜᱟ ᱵᱩᱨᱩ ᱦᱩᱭᱩᱜ ᱥᱟᱶ ᱛᱮ ᱥᱟᱱᱟᱢ ᱞᱮᱠᱟᱱ ᱮ ᱢᱮᱱᱫᱚ ᱫᱤᱫᱤ ᱛᱮᱧᱟᱝ ᱥᱮ ᱠᱩᱢᱟᱹᱝ ᱚᱱᱠᱟᱱ ᱯᱮᱲᱟ ᱠᱚ ᱱᱮᱣᱛᱟ ᱟᱹᱜᱩ ᱠᱟᱛᱮᱜ ᱡᱤᱞ ᱯᱤᱴᱷᱟᱹ ᱠᱚ, ᱡᱤᱞ ᱫᱟᱠᱟ ᱠᱚ ᱡᱚᱢ ᱦᱩᱭᱩᱜᱼᱟ᱾
ᱦᱳᱭ᱾
ᱟᱨ ᱤᱱᱟᱹ ᱛᱟᱭᱚᱢ ᱫᱤᱱ ᱫᱚ ᱦᱩᱭᱩᱜ ᱠᱟᱱᱟ ᱠᱷᱩᱱᱴᱟᱹᱣ ᱢᱟᱦᱟ, ᱮᱱ ᱦᱤᱞᱳᱜ ᱫᱚ ᱥᱟᱱᱟᱢ ᱯᱮᱲᱟ ᱦᱚᱲ ᱠᱚᱠᱚ ᱛᱟᱦᱮᱱ ᱜᱮᱭᱟ ᱵᱟᱠᱚ ᱪᱟᱞᱟᱣ ᱠᱚᱜᱼᱟ, ᱟᱫᱚ
ᱟᱛᱳ ᱨᱮ ᱠᱩᱞᱦᱤ ᱨᱮ ᱚᱱᱠᱟ ᱰᱟᱹᱝᱨᱤ ᱠᱷᱩᱱᱴᱟᱹᱣ ᱦᱩᱭᱩᱜ ᱜᱮᱭᱟ ᱟᱨ ᱚᱱᱟ ᱦᱚᱸ ᱥᱟᱱᱟᱢ ᱞᱮᱠᱟᱱ ᱦᱚᱲ ᱠᱚ ᱚᱱᱠᱟ ᱥᱟᱯᱲᱟᱣ ᱠᱟᱛᱮᱫ ᱦᱩᱸ ᱫᱷᱩᱛᱤ ᱯᱟᱧᱪᱤ ᱫᱷᱩᱛᱤ ᱯᱟᱹᱧᱪᱤ ᱥᱟᱹᱲᱤ ᱠᱟᱛᱮ ᱚᱰᱳᱠ ᱠᱟᱛᱮᱜ ᱚᱱᱟ ᱰᱟᱝᱨᱤ ᱠᱷᱩᱱᱴᱟᱹᱣ ᱠᱚ ᱧᱮᱞᱟ᱾ ᱟᱨᱦᱚ ᱚᱱᱟ ᱰᱟᱝᱨᱤ ᱠᱷᱩᱱᱴᱟᱹᱭ ᱠᱚ ᱦᱩᱭ ᱵᱟᱲᱟ ᱠᱟᱛᱮᱫ
ᱦᱩᱸ
ᱦᱮᱸ ᱠᱩᱞᱦᱤ ᱠᱚ ᱫᱟᱬᱟᱭᱟ ᱢᱮᱱᱫᱚ ᱥᱚᱦᱚᱨᱟᱭ ᱠᱚ ᱮᱱᱮᱡᱼᱟ ᱞᱟᱜᱽᱬᱮᱸ ᱠᱚ ᱮᱱᱮᱡᱼᱟ, ᱰᱟᱸᱱᱴᱟ ᱠᱚ ᱮᱱᱮᱡᱟ ᱥᱟᱱᱟᱢ ᱞᱮᱠᱟᱱ ᱚᱝᱠᱟ ᱟᱵᱟᱭᱟᱜ ᱡᱟᱦᱟᱸ ᱛᱤᱱᱟᱹᱜ ᱮᱱᱮᱡ ᱥᱮᱨᱮᱧ ᱦᱮᱸᱱᱟᱜ ᱛᱟᱵᱚᱱᱟ ᱚᱱᱠᱟ ᱠᱚ ᱮᱱᱮᱡᱟ᱾ ᱟᱨ ᱮᱱᱮᱡ ᱮᱱᱮᱡ ᱛᱮᱜᱮᱸ ᱮᱱᱮ ᱦᱤᱞᱳᱜ ᱫᱚ ᱧᱤᱫᱟᱹ ᱠᱚ ᱟᱸᱜᱟᱭᱟ᱾
ᱦᱳᱭ᱾
ᱟᱨ ᱤᱱᱟᱹ ᱫᱚᱥᱟᱨ ᱢᱟᱦᱟ ᱫᱚ ᱦᱩᱭᱩᱜ ᱠᱟᱱᱟ, ᱡᱟᱦᱟᱸ ᱫᱚ ᱡᱟᱞᱮ ᱢᱟᱦᱟ ᱢᱮᱱᱛᱮᱵᱚᱱ ᱵᱟᱲᱟᱭᱮᱜ ᱠᱟᱱ᱾
ᱦᱳᱭ᱾
ᱟᱫᱚ ᱮᱱᱮ ᱦᱤᱞᱳᱜ ᱫᱚ ᱦᱟᱸᱜ ᱚᱱᱮ ᱡᱟᱦᱟᱸ ᱢᱟᱲᱟᱝ ᱦᱤᱞᱳᱜ ᱨᱮᱱᱟᱜ ᱥᱟᱨᱮᱡ ᱵᱟᱨᱮᱡ ᱦᱟᱺᱰᱤ ᱠᱚ ᱥᱮ ᱯᱤᱴᱷᱟᱹ ᱠᱚ ᱚᱱᱟ ᱠᱚ ᱡᱚᱢ ᱵᱟᱲᱟ ᱠᱟᱛᱮᱜ ᱮᱱᱮᱡ-ᱥᱮᱨᱮᱧ ᱡᱚᱝ ᱠᱟᱛᱮ ᱜᱮ, ᱮᱱᱮᱡ ᱡᱟᱞᱮᱹ ᱢᱟᱦᱟ ᱫᱚ ᱯᱟᱨᱚᱢᱚᱜ ᱜᱮᱭᱟ ᱟᱨ, ᱟᱨ ᱢᱤᱫ ᱢᱤᱫᱴᱟᱝ ᱡᱟᱦᱟᱸ ᱢᱩᱪᱟᱹᱫ ᱢᱟᱦᱟ ᱢᱚᱬᱮ ᱢᱟᱦᱟᱸ ᱦᱤᱞᱳᱜ ᱤᱱᱟᱹ ᱦᱤᱞᱳᱜ ᱫᱚ ᱟᱞᱮ ᱥᱮᱱ ᱫᱚ ᱩᱱᱟᱹᱜ ᱵᱟᱝ ᱦᱩᱭᱩᱜ ᱜᱮᱭᱟ ᱥᱮ᱾ ᱟᱫᱚ ᱮᱱᱮ ᱦᱤᱞᱳᱜ, ᱚᱱᱟ ᱵᱟᱨᱮ ᱛᱮᱫᱚ ᱩᱱᱟᱹᱜ ᱵᱟᱝ ᱵᱟᱲᱟᱭᱟ ᱥᱮ ᱤᱱᱮ ᱦᱤᱞᱳᱜ ᱫᱚ ᱪᱟᱵᱟᱭᱮᱱ ᱛᱟᱵᱚᱱᱟ ᱥᱚᱦᱨᱟᱭ ᱢᱮᱱᱛᱮᱜᱮ ᱟᱞᱮ ᱠᱚᱨᱮ ᱫᱚᱞᱮ ᱵᱩᱡᱟ ᱟᱨ ᱪᱮᱫ᱾
ᱦᱳᱭ᱾
ᱟᱨᱦᱚᱸ ᱢᱤᱫᱵᱟᱨ ᱠᱟᱛᱷᱟ ᱠᱚ ᱵᱟᱞᱤᱧ ᱞᱟᱹᱭ ᱡᱷᱟᱜ ᱞᱮᱜᱼᱟ ᱡᱟᱦᱟᱸ ᱫᱚ ᱩᱢ ᱢᱟᱦᱟᱸ ᱦᱤᱞᱳᱜ ᱦᱟᱸᱜ ᱜᱚᱴ, ᱜᱚᱴ ᱯᱩᱡᱟᱹ ᱦᱤᱞᱳᱜ ᱢᱮᱱ ᱫᱚ ᱚᱱᱠᱟ ᱜᱟᱹᱭ ᱡᱟᱜᱟᱣ ᱠᱚ ᱦᱩᱭᱩᱜ ᱜᱮᱭᱟ᱾ ᱡᱟᱦᱟᱸ ᱫᱚ ᱵᱟᱝᱞᱟ ᱛᱮᱫᱚ ᱡᱷᱟᱸᱜᱚᱲ ᱢᱮᱱ ᱛᱮ ᱦᱚᱸ ᱠᱚ ᱢᱮᱛᱟᱜ ᱜᱮᱭᱟ ᱡᱟᱦᱟᱸ᱾
ᱦᱳᱭ᱾
ᱦᱩᱭ ᱚᱱᱟ ᱦᱩᱭᱩᱜ ᱜᱮ ᱛᱟᱞᱮᱭᱟ ᱫᱚ ᱚᱱᱮ ᱚᱱᱠᱟᱜ ᱜᱮ ᱦᱩᱭᱩᱜᱼᱟ᱾ ᱟᱫ ᱟᱨ ᱟᱹᱰᱤ ᱨᱟᱹᱥᱠᱟᱹᱛᱮ ᱡᱟᱠ ᱡᱚᱢᱚᱠ ᱥᱟᱞᱟᱜ ᱦᱩᱭᱩᱜ ᱛᱟᱞᱮᱭᱟ, ᱟᱨ ᱚᱱᱟ ᱫᱚ ᱥᱮᱨᱢᱟᱨ ᱨᱮ ᱢᱤᱫ ᱫᱷᱟᱣ ᱜᱮ ᱦᱩᱭᱩᱜ ᱟᱥᱮ ᱥᱚᱨᱦᱟᱭ ᱫᱚ, ᱦᱳᱭ ᱦᱳᱭ ᱚᱱᱟᱜᱮ, ᱟᱫᱚ ᱛᱟᱦᱞᱮ ᱟᱯᱮ ᱦᱮᱸ ᱞᱟᱹᱭᱵᱤᱱ᱾
ᱢᱟ ᱪᱮᱫ ᱠᱩᱠᱞᱤ ᱵᱮᱱ ᱫᱚᱦᱚᱭᱮᱫ ᱛᱟᱦᱮ ᱛᱟᱦᱮᱸᱱᱟ ᱟᱵᱮᱱ ᱜᱮ ᱞᱟᱹᱭ ᱟᱞᱤᱧ ᱵᱤᱱ᱾
ᱟᱫᱚ ᱚᱱᱟᱫᱚ ᱢᱮᱱ ᱟᱞᱤᱧ ᱛᱟᱦᱞᱮ ᱟᱯᱮ ᱥᱮᱱ ᱫᱚ ᱥᱚᱦᱚᱨᱟᱭ ᱫᱚ ᱚᱱᱠᱟ ᱫᱚ ᱮᱠᱟᱞ ᱜᱮ ᱵᱟᱝᱯᱮ ᱢᱟᱱᱟᱣᱟ, ᱥᱮ ᱵᱟᱝ ᱯᱮ ᱢᱟᱱᱮ ᱩᱱᱟᱹᱜ ᱫᱚ ᱢᱟᱱᱟᱣ ᱫᱚᱯᱮ ᱢᱟᱱᱟᱣᱟ ᱩᱱᱟᱹᱜ ᱫᱚ ᱵᱟᱝ?
ᱵᱟᱝ ᱜᱚᱝᱠᱮ ᱥᱚᱨᱦᱥᱟᱭ ᱵᱚᱞᱛᱮ ᱜᱮ ᱱᱚᱛᱮ ᱫᱚ ᱵᱟᱝᱞᱮ ᱢᱟᱱᱟᱣ ᱜᱮᱭᱟ᱾
ᱚ ᱚ᱾ ᱟᱫᱚ ᱚᱱᱠᱟ ᱫᱚ ᱟᱹᱵᱤᱱ ᱦᱚᱸ ᱪᱮᱫ ᱵᱤᱱ ᱪᱤᱠᱟᱹ ᱠᱮᱭᱟ ᱚᱱᱟ ᱢᱟ ᱯᱟᱹᱦᱤᱞ ᱠᱷᱚᱱ ᱵᱟᱝ ᱢᱟᱱᱟᱣ ᱟᱹᱜᱩ ᱞᱮᱠᱷᱟᱱ ᱟᱵᱤᱱ ᱦᱚᱸᱛᱚ ᱪᱮᱫ ᱦᱚᱸ ᱵᱟᱵᱤᱱ ᱪᱤᱠᱟᱹ ᱫᱟᱲᱮᱭᱟᱜ ᱠᱟᱱᱟ ᱥᱮ᱾
ᱦᱳᱭ ᱜᱚᱝᱠᱮ᱾
ᱟᱫᱚ ᱡᱟᱠ ᱟᱠᱟᱱ ᱜᱮ ᱱᱚᱜ-ᱚᱭ ᱟᱞᱮ ᱥᱮᱱᱟᱜ ᱥᱚᱦᱨᱟᱭ ᱠᱚ ᱱᱚᱜ-ᱚᱱᱠᱟ ᱞᱤᱧ ᱞᱟᱹᱭ ᱥᱟᱰᱮᱭᱟᱜ ᱵᱤᱱᱟ᱾ ᱟᱫᱚ ᱡᱩᱫᱤ ᱦᱟᱸᱜ ᱟᱨᱦᱚᱸ ᱡᱟᱦᱟᱸ ᱴᱷᱮᱱ ᱵᱟᱵᱮᱱ ᱵᱩᱡ ᱫᱟᱲᱮᱭᱟᱫᱟ ᱚᱱᱠᱟ ᱟᱨᱚ ᱠᱩᱠᱞᱤ ᱵᱮᱱ ᱫᱚᱦᱚ ᱫᱟᱲᱮᱭᱟᱜᱼᱟ ᱥᱚᱦᱨᱟᱭ ᱤᱫᱤ ᱠᱟᱛᱮᱫ
ᱦᱳᱭ, ᱡᱟᱦᱟᱸ ᱜᱚᱝᱠᱮ ᱟᱵᱤᱱ ᱵᱤᱱ ᱞᱟᱹᱭ ᱠᱮᱫᱟ ᱚᱱᱟ ᱵᱷᱟᱸᱜᱚᱲ ᱮᱱᱮᱡ ᱚᱱᱟ ᱫᱚᱵᱮᱱ ᱪᱟᱞᱟᱣ ᱵᱟᱲᱟ ᱠᱟᱱᱟ ᱥᱮ ᱵᱟᱝ?
ᱚ ᱦᱳᱭ ᱚᱱᱟ ᱠᱚᱫᱚ ᱦᱟᱸᱜ ᱡᱷᱟᱝᱠᱚ ᱮᱱᱮᱡ ᱥᱮ ᱜᱟᱹᱭ ᱡᱟᱜᱟᱣ ᱡᱟᱦᱟᱸ ᱚᱱᱟ ᱫᱚ ᱪᱟᱞᱟᱣ ᱠᱟᱱᱟᱞᱤᱧ ᱚᱱᱟ ᱫᱚ ᱟᱨ ᱡᱟᱜᱟᱣ ᱢᱟᱱᱮ ᱪᱮᱫ ᱵᱚᱱ ᱢᱮᱛᱟᱜᱼᱟ᱾ ᱡᱟᱜᱟᱣ ᱢᱟᱱᱮ ᱫᱚ ᱦᱩᱭᱩᱜ ᱠᱟᱱᱟ ᱧᱤᱫᱟᱹ ᱵᱮᱸᱜᱮᱫ ᱦᱚᱭ ᱚᱱᱟ ᱜᱮ ᱡᱟᱜᱟᱣ ᱫᱚᱠᱚ ᱢᱮᱛᱟᱜᱼᱟ᱾ ᱟᱫᱚ ᱚᱱᱟ ᱤᱫᱤ ᱠᱟᱛᱮᱜ ᱱᱟᱦᱟᱜ ᱧᱤᱫᱟᱹ ᱜᱮᱞᱮ ᱪᱟᱞᱟᱜᱼᱟ ᱩᱸ ᱫᱟᱠᱟ ᱠᱚ ᱡᱚᱢ ᱵᱟᱲᱟ ᱠᱟᱛᱮᱫ ᱴᱟᱢᱟᱠ ᱠᱚ ᱛᱩᱢᱫᱟᱜ ᱠᱚ ᱥᱟᱱᱟᱢ ᱦᱮᱸ ᱚᱱᱠᱟᱱ ᱨᱩᱨᱩ ᱛᱮᱭᱟᱜ ᱠᱚ ᱤᱫᱤ ᱠᱟᱛᱮᱜ ᱞᱮ ᱪᱟᱞᱟᱜᱼᱟ ᱟᱨ ᱚᱱᱠᱟ ᱡᱟᱦᱟᱸᱭ ᱦᱟᱸᱜ ᱩᱸᱜ ᱜᱟᱹᱭ ᱡᱟᱜᱟᱣ ᱨᱮᱱᱟᱜ ᱥᱮᱨᱮᱧ ᱠᱚ ᱠᱟᱹᱴᱤᱡ ᱵᱟᱹᱲᱛᱤ ᱧᱚᱜ ᱵᱟᱲᱟᱭᱟ ᱩᱱᱤ ᱛᱮᱞᱟ ᱠᱟᱛᱮᱫ ᱟᱨ ᱳᱰᱳᱠᱚᱜᱼᱟᱞᱮ ᱚᱲᱟᱜ ᱚᱲᱟᱜ ᱞᱮ ᱨᱩᱭᱟ᱾ ᱥᱮᱨᱮᱧ ᱟᱞᱮ ᱚᱱᱟᱜᱮ ᱜᱟᱹᱭ ᱡᱟᱜᱟᱣ ᱢᱮᱱᱛᱮ ᱫᱚ ᱢᱮᱛᱟᱜ ᱠᱟᱱᱟᱞᱮ ᱥᱮ ᱢᱮᱛᱟᱜ ᱠᱟᱱᱟ ᱵᱚᱱ᱾ ᱟᱨ ᱚᱱᱮ ᱜᱟᱹᱭ ᱡᱟᱜᱟᱣ ᱪᱟᱞᱟᱜ ᱠᱟᱛᱮᱜ ᱚᱲᱟᱜ ᱚᱲᱟᱜ ᱦᱟᱸᱜ ᱥᱮᱨᱮᱧ ᱨᱩ ᱦᱩᱭᱩᱜᱼᱟ ᱥᱮ, ᱚᱱᱟ ᱨᱮᱫᱚ ᱦᱟᱸᱜ ᱚᱱᱮ ᱪᱟᱣᱞᱮ ᱠᱚ ᱮᱢᱚᱜᱼᱟ᱾
ᱦᱳᱭ᱾
ᱟᱨ ᱚᱱᱟ ᱪᱟᱣᱞᱮ ᱫᱚ ᱦᱟᱸ ᱟᱭᱢᱟ ᱜᱮ ᱦᱩᱭᱩᱜᱼᱟ ᱥᱮ, ᱛᱩ ᱠᱟᱹᱴᱤᱡ ᱢᱟᱲᱟᱝ ᱧᱚᱜ ᱜᱮᱭᱟ ᱟᱫᱚ ᱚᱱᱟ ᱠᱚ ᱥᱳᱲᱮ ᱡᱚᱢ ᱠᱟᱜ ᱦᱩᱭᱩᱜᱼᱟ᱾
ᱢᱟᱱᱮ ᱢᱟᱱᱮ ᱠᱚᱲᱟ ᱜᱤᱫᱽᱨᱟᱹ ᱥᱩᱢᱩᱝ ᱜᱮᱥᱮ ᱟᱨᱚ ᱡᱚᱛᱚ ᱦᱚᱲᱜᱮ ᱟᱹᱛᱩ ᱨᱮᱱ ᱥᱟᱱᱟᱢ ᱦᱚᱲ ᱠᱚᱜᱮ ᱵᱮᱱ ᱱᱮᱥ ᱠᱚ ᱢᱟᱱᱮ ᱠᱚ ᱡᱚᱢ ᱜᱮᱭᱟ ᱚᱱᱟ ᱥᱚᱲᱮ ᱫᱚ᱾
ᱦᱮᱸ ᱚᱱᱟ ᱥᱳᱲᱮ ᱫᱚ ᱡᱷᱚᱛᱚ ᱦᱚᱲ ᱜᱮ ᱡᱚᱢ ᱜᱟᱱᱚᱜᱼᱟ ᱪᱮᱫᱟᱜ ᱥᱮ ᱚᱱᱟ ᱫᱚ ᱵᱚᱸᱜᱟ ᱵᱩᱨᱩ ᱨᱮᱱᱟᱜ ᱮᱸ ᱵᱚᱸᱜᱟ ᱵᱩᱨᱩ ᱪᱟᱣᱞᱮ ᱥᱮ ᱵᱚᱸᱜᱟ ᱫᱟᱠᱟ ᱫᱚ ᱵᱟᱝ ᱠᱟᱱᱟ ᱥᱮ, ᱛᱚ ᱚᱱᱟ ᱫᱚ ᱟᱛ ᱟᱹᱛᱩ ᱨᱮᱱᱟᱜ ᱢᱤᱫ ᱡᱟᱦᱟᱸᱭ ᱦᱟᱸᱜ ᱢᱩᱞ ᱦᱚᱲ ᱞᱮᱠᱟᱛᱮ ᱛᱤᱸᱜᱩᱱ ᱠᱟᱱᱟᱭ ᱦᱟᱸ ᱜᱟᱹᱭ ᱢᱟᱜᱟᱣ ᱨᱮ ᱩᱱᱤᱭᱟᱜ ᱠᱩᱞᱦᱤ ᱥᱮᱫ ᱨᱮᱜᱮ ᱞᱮ ᱥᱚᱲᱮᱭᱟ, ᱟᱫᱚ ᱡᱟᱦᱟᱸ ᱠᱚ ᱥᱮᱴᱮᱨ ᱠᱚ ᱛᱟᱦᱮᱸᱱ ᱠᱷᱟᱱ ᱡᱷᱚᱛᱚ ᱦᱚᱲᱜᱮ ᱥᱚᱲᱮ ᱫᱚᱞᱮ ᱮᱢᱟ ᱠᱚ ᱜᱮᱭᱟ᱾ ᱡᱮ ᱱᱚᱣᱟ ᱫᱚ ᱩᱱᱤ ᱡᱮ ᱡᱟᱦᱟᱸ ᱠᱚᱨᱮ ᱮᱱᱮᱡ ᱥᱮ ᱧᱤᱫᱟᱹ ᱵᱟᱭ ᱪᱟᱞᱟᱣ ᱠᱟᱱᱟ, ᱱᱩᱭ ᱫᱚ ᱵᱟᱭ ᱧᱟᱢᱟ᱾ ᱚᱱᱠᱟ ᱫᱚ ᱵᱟᱝ ᱦᱟᱸᱜ, ᱱᱚᱣᱟ ᱫᱚ ᱟᱹᱛᱩ ᱨᱮᱜᱮ ᱟᱹᱛᱩ ᱨᱮᱱᱟᱜ ᱪᱟᱣᱞᱮ ᱠᱟᱱ ᱜᱮᱭᱟ ᱥᱮ ᱟᱹᱛᱩ ᱨᱮᱜᱮ ᱥᱮ ᱡᱟᱜᱟᱣ ᱦᱩᱭ ᱠᱟᱱᱟ,
ᱦᱳᱭ᱾
ᱚᱱᱟ ᱤᱫᱤ ᱠᱟᱛᱮᱜ ᱡᱟᱦᱟᱸᱭ ᱜᱮ ᱛᱟᱦᱮᱸᱱᱟᱭ ᱩᱱᱤ ᱫᱚ ᱡᱚᱢ ᱫᱚᱞᱮ ᱮᱢᱟᱭ ᱜᱮᱭᱟ᱾ ᱟᱪᱪᱷᱟ ᱥᱚᱲᱮ ᱚᱱᱮ ᱚᱱᱠᱟ ᱚᱱᱮ ᱚᱱᱠᱟ ᱠᱚ ᱥᱚᱦᱨᱟᱭ ᱫᱚ ᱟᱞᱮ ᱥᱮᱱ ᱫᱚ ᱦᱩᱭᱩᱜᱼᱟ, ᱚᱱᱮ ᱞᱤᱧ ᱞᱟᱹᱭ ᱠᱮᱫ ᱞᱮᱠᱟ ᱟᱹᱰᱤ ᱨᱟᱹᱥ ᱠᱟᱹ ᱥᱟᱞᱟᱜ ᱟᱹᱰᱤ ᱡᱟᱠ ᱡᱚᱢᱚᱠ ᱛᱮ ᱟᱨ ᱱᱤᱛ ᱦᱚᱸ ᱚᱱᱟ ᱫᱚ ᱢᱤᱫ ᱴᱟᱝ ᱟᱹᱨᱤᱪᱟᱹᱞᱤ ᱨᱮᱱᱟᱜ ᱯᱚᱨᱚᱵᱽ ᱦᱚᱸ ᱯᱟᱲᱟᱜ ᱠᱟᱱ ᱛᱟᱵᱚᱱᱟ᱾ ᱚᱱᱟ ᱤᱫᱤ ᱠᱟᱛᱮᱜ ᱱᱤᱭᱟᱹ ᱜᱮᱞᱤᱧ ᱟᱥᱚᱜᱼᱟ, ᱱᱚᱣᱟ ᱥᱚᱦᱨᱟᱭ ᱯᱚᱨᱚᱵᱽ ᱫᱚ ᱟᱞᱚ ᱟᱸᱫᱚᱲᱚᱜ ᱛᱟᱵᱚᱱ ᱢᱟ᱾ ᱡᱟᱦᱟᱸ ᱞᱮᱠᱟ ᱢᱮᱱᱟᱜ ᱚᱱᱠᱟᱜᱮ ᱪᱟᱞᱟᱣ ᱤᱫᱤᱜ ᱢᱟ᱾
ᱳᱦ ᱦᱳᱭ᱾
ᱛᱟᱦᱚᱞᱮ ᱜᱚ-ᱠᱮ ᱦᱮᱸ ᱞᱟᱹᱭ ᱵᱤᱱ᱾
ᱟᱵᱮᱱ ᱵᱮᱱ ᱞᱟᱹᱭ ᱮᱼᱟ ᱛᱟᱦᱚᱞᱮ ᱵᱟᱝᱵᱮᱱ ᱧᱮᱞ ᱵᱟᱲᱟ ᱠᱟᱼᱟ ᱛᱟᱦᱚᱞᱮ ᱚᱱᱠᱟ ᱚᱠᱛᱚ ᱠᱚ ᱧᱟᱢ ᱞᱮᱼᱼ ᱠᱷᱟᱱ ᱟᱞᱮ ᱴᱚᱴᱷᱟ ᱥᱮᱱ ᱦᱮᱡ ᱠᱟᱛᱮᱫ ᱱᱚᱣᱟ ᱥᱚᱦᱚᱨᱟᱭ ᱯᱚᱨᱚᱵᱽ ᱤᱫᱤ ᱠᱟᱛᱮᱫ ᱵᱮᱱ ᱧᱮᱞ ᱤᱫᱤ ᱫᱟᱲᱮᱭᱟᱼᱟ, ᱪᱮᱫᱟᱜ ᱥᱮ ᱟᱵᱮᱱ ᱦᱚᱸ ᱢᱤᱫ ᱟᱵᱮᱱ ᱦᱚᱸ ᱢᱤᱫ ᱥᱟᱱᱛᱟᱲ ᱦᱚᱯᱚᱱ ᱠᱟᱱ ᱜᱮᱭᱟᱵᱤᱱ ᱱᱚᱣᱟ ᱥᱚᱦᱚᱨᱟᱭ ᱯᱚᱨᱚᱵᱽ ᱤᱫᱤ ᱠᱟᱛᱮ ᱟᱵᱤᱱᱟᱜ ᱦᱚᱸ ᱵᱟᱲᱟᱭ ᱨᱮᱱᱟᱜ ᱞᱟᱠ ᱛᱤ ᱢᱮᱱᱟᱼᱟ ᱥᱮ ᱧᱮ-ᱧᱮᱞ ᱨᱮᱱᱟᱜ ᱞᱟᱹᱠᱛᱤ ᱢᱮᱱᱟᱜ ᱛᱟᱵᱤᱱᱟ᱾
ᱦᱳᱭ ᱜᱚᱝᱠᱮ᱾ ᱦᱮᱸ ᱚᱝᱠᱟ ᱥᱚᱢᱚᱭ ᱠᱚᱞᱤᱧ ᱧᱟᱢ ᱞᱮᱠᱷᱟᱡ ᱟᱯᱮ ᱴᱚᱴᱷᱟ ᱠᱚᱞᱤᱧ ᱪᱟᱞᱟᱜᱼᱟ᱾
ᱦᱳᱭ ᱦᱳᱭ᱾
ᱦᱟᱸᱼᱟᱭ ᱛᱟᱦᱚᱞᱮ ᱜᱚᱝᱠᱮ ᱟᱯᱮ ᱥᱮᱱ ᱟᱯᱮ ᱟᱹᱛᱩ ᱨᱮ ᱠᱟᱨᱟᱢ ᱠᱚ ᱦᱩᱭᱩᱜ ᱜᱮᱭᱟ ᱥᱮ ᱵᱟᱝ ᱦᱩᱭᱩᱜ?
ᱦᱳᱭ ᱠᱟᱨᱟᱢ ᱦᱚ ᱚᱱᱠᱟ ᱫᱚ ᱦᱩᱭᱩᱜ ᱜᱮᱭᱟ, ᱠᱟᱨᱟᱢ ᱫᱚ ᱦᱟᱸᱜ ᱚᱱᱠᱟ ᱫᱚ ᱞᱟᱹᱭ ᱞᱮᱠᱷᱟᱱ ᱩᱸ ᱵᱷᱟᱫᱚᱨ ᱵᱚᱸᱜᱟ ᱦᱩᱭᱩᱜᱼᱟ᱾ ᱛᱚ ᱠᱟᱨᱟᱢ ᱫᱚ ᱦᱟᱸᱜ ᱧᱮᱞ ᱫᱚᱞᱤᱧ ᱧᱮᱞ ᱵᱟᱲᱟ ᱠᱟ ᱜᱤᱫᱟᱹᱨ ᱵᱮᱲᱟ ᱨᱮ ᱟ-ᱱᱤᱛᱚᱜ ᱫᱚ ᱦᱟᱸᱜ ᱚᱱᱠᱟ ᱟᱹᱞᱤᱧ ᱦᱚᱸ ᱢᱤᱴᱟ ᱯᱟᱹᱴᱷᱩᱣᱟᱹ ᱠᱟᱱᱟᱞᱤᱧ ᱛᱚ᱾ ᱚᱲᱟᱜ ᱠᱚᱨᱮ ᱵᱟᱝᱞᱤᱧ ᱛᱟᱦᱮᱸ ᱵᱟᱲᱟᱜ ᱜᱮᱭᱟ, ᱟᱨ
ᱟᱢ᱾
ᱩᱸ ᱚᱱᱟᱛᱮ ᱱᱮᱛᱟᱨ ᱞᱟᱹᱴᱩ ᱠᱟᱛᱮᱜ ᱫᱚ ᱵᱟᱝ ᱮ ᱥᱮᱴᱮᱨ ᱵᱟᱲᱟ ᱦᱟᱠᱟᱱᱟ ᱟᱫᱚ᱾ ᱵᱟᱲᱟᱭ ᱨᱮᱦᱚᱸ ᱞᱤᱧ ᱩᱱᱟᱹᱜᱴᱟ ᱩᱱᱟᱹᱜᱴᱟ ᱢᱟᱱᱮ ᱯᱩᱨᱟᱹ ᱜᱚᱴᱟ ᱜᱚᱴᱟ ᱥᱟᱦᱤᱡ ᱛᱤᱧ ᱵᱟᱲᱟᱭᱟ ᱚᱱᱠᱟ ᱫᱚ ᱵᱟᱝ ᱦᱟᱸᱜ ᱛᱟᱣ ᱨᱮᱦᱚᱸ ᱡᱩᱫᱤ ᱟᱵᱤᱱ ᱵᱮᱱ ᱟᱥᱚᱜᱼᱟ ᱡᱮ ᱱᱚᱣᱟ ᱵᱟᱨᱮᱛᱮ ᱠᱟᱹᱴᱤᱡ ᱞᱟᱹᱭ ᱛᱟᱦᱚᱞᱮ ᱫᱚ ᱚᱵᱚᱥᱥᱳ ᱞᱤᱧ ᱞᱟᱹᱭ ᱟᱸᱡᱚᱢ ᱟᱵᱮᱱᱟ᱾
ᱦᱳᱭ᱾ ᱦᱮᱸ ᱜᱚᱝᱠᱮ ᱩᱫᱤ ᱵᱮᱱ ᱵᱟᱲᱟᱭ ᱠᱷᱟᱡ ᱫᱚ ᱠᱟᱹᱴᱤᱡ ᱞᱟᱹᱭ ᱟᱸᱡᱚᱢ ᱟᱞᱤᱧ ᱵᱮᱱ᱾
ᱦᱳᱭ ᱛᱟᱦᱚᱞᱮ, ᱡᱟᱦᱟᱸ ᱛᱤᱱᱟᱹᱜ ᱞᱤᱧ ᱵᱟᱲᱟᱭᱟ ᱩᱱᱟᱹᱜ ᱜᱮᱞᱤᱧ ᱞᱟᱹᱭ ᱟᱵᱤᱱ ᱠᱟᱱᱟ᱾ ᱠᱟᱨᱚᱱ ᱠᱟᱨᱟᱢ ᱫᱚ ᱦᱟᱸᱜ ᱢᱤᱜᱴᱟᱱ ᱚᱱᱟ ᱦᱚᱸ ᱟᱹᱨᱤᱼᱪᱟᱹᱞᱤ ᱨᱮᱱᱟᱜ ᱚᱝ ᱯᱚᱨᱚᱵᱽ ᱜᱮ ᱯᱟᱲᱟᱜ ᱠᱟᱱ ᱛᱟᱵᱚᱱᱟ᱾ ᱟᱫᱚ ᱱᱚᱣᱟ ᱫᱚ ᱜᱚᱴᱟ ᱴᱚᱴᱷᱟ ᱠᱚᱨᱮ ᱫᱚ ᱵᱟᱝ ᱦᱩᱭᱩᱜ ᱜᱮᱭᱟ, ᱟᱫᱚ ᱟᱞᱮ ᱴᱚ ᱴᱷᱟ ᱨᱮ ᱫᱚ ᱦᱩᱭᱩᱜᱼᱟ ᱛᱚ ᱟᱞᱮ ᱟᱛᱩ ᱩᱛᱟᱹ ᱨᱮᱫᱚ ᱦᱟᱸᱜ ᱵᱟᱝ ᱦᱩᱭᱩᱜᱼᱟ, ᱟᱞᱮ ᱥᱩᱨ ᱟᱛᱩ ᱨᱮ ᱦᱩᱭᱩᱜᱼᱟ᱾
ᱦᱳᱭ᱾
ᱛᱚ ᱚᱱᱟ ᱠᱟᱨᱚᱱ ᱫᱚ ᱦᱟᱸᱜ ᱩᱢ ᱞᱟᱹᱭ ᱞᱮᱠᱷᱟᱱ ᱫᱚ ᱵᱟᱨ ᱢᱟᱦᱟ ᱜᱮ ᱢᱟᱱᱟᱣ ᱨᱮᱱᱟᱜ ᱦᱩᱭᱩᱜᱼᱟ᱾
ᱦᱳᱭ᱾
ᱟᱨ ᱠᱟᱨᱟᱢ ᱫᱚ ᱦᱟᱜ ᱠᱟᱨᱟᱢ ᱦᱟᱹᱨ ᱢᱮᱱᱛᱮ ᱢᱤᱜᱴᱟᱱ ᱩᱢ ᱡᱤᱱᱤᱥ ᱦᱤᱡᱩᱜᱼᱟ ᱡᱟᱦᱟᱸ ᱫᱚ ᱚᱱᱟ ᱫᱚ ᱟ ᱠᱩᱲᱤ ᱦᱚᱲ ᱜᱮ ᱚᱱᱟ ᱫᱚᱠᱚ ᱦᱟᱹ ᱫᱟᱲᱮᱭᱟᱜᱼᱟ, ᱟᱨ ᱚᱱᱟ ᱦᱟᱹᱨ ᱨᱮ ᱟᱹᱰᱤ ᱞᱮᱠᱟᱱ ᱱᱮᱭᱟᱢ ᱯᱟᱞᱟᱣ ᱦᱩᱭᱩᱜᱼᱟ᱾
ᱦᱳᱭ᱾
ᱩᱢ ᱡᱮᱞᱮᱠᱟ ᱩᱸ ᱩᱸ ᱩᱱᱤ ᱡᱟᱦᱟᱸᱭ ᱠᱟᱨᱟᱢ ᱦᱟᱨ ᱠᱟᱜᱼᱟ ᱩᱱᱤ ᱫᱚ
ᱦᱳᱭ᱾
ᱩᱸ ᱯᱟᱨᱠᱚᱢ ᱨᱮ ᱜᱤᱛᱤᱡ ᱵᱟᱝ ᱜᱟᱱᱚᱜᱼᱟ, ᱫᱩᱲᱩᱵ ᱵᱟᱝ ᱜᱟᱱᱚᱜᱼᱟ᱾ ᱟᱨ ᱩᱸ ᱟᱨᱦᱚᱸ ᱚᱱᱠᱟ ᱞᱤᱧ ᱟᱸᱡᱚᱢ ᱟᱠᱟᱜᱼᱟ ᱡᱮ, ᱚᱛᱨᱮ ᱤᱡ ᱵᱟᱝ ᱜᱟᱱᱚᱜᱼᱟ᱾ ᱚᱱᱠᱟ ᱢᱟᱱᱮ ᱢᱮᱱᱟᱜ ᱜᱮᱭᱟ᱾
ᱦᱮᱸ᱾
ᱟᱨ ᱛᱟᱭᱚᱢ ᱫᱤᱱ ᱫᱚ ᱠᱟᱨᱟᱢ ᱠᱚ ᱫᱚᱱ ᱦᱩᱭᱩᱜᱼᱟ᱾ ᱮᱱᱮᱡ ᱥᱮᱨᱮᱧ ᱦᱩᱭᱩᱜᱼᱟ ᱟᱫᱚ
ᱠᱟᱨᱟᱢ ᱠᱚᱨᱮ ᱫᱚ ᱵᱟᱵᱮᱱ ᱥᱩᱨ ᱵᱟᱲᱟ ᱟᱠᱟᱱᱟ ᱚᱲᱟᱜ ᱠᱚᱫᱚ ᱵᱟᱵᱮᱱ ᱪᱟᱞᱟᱣ ᱵᱟᱲᱟᱣ ᱠᱟᱱᱟ?
ᱵᱟᱝᱜᱮ ᱚᱱᱮᱞᱤᱧ ᱞᱟᱹᱭ ᱠᱮᱫ ᱞᱮᱠᱟ ᱜᱤᱫᱽᱨᱟᱹ ᱵᱮᱲᱟ ᱨᱮᱞᱤᱧ ᱪᱟᱞᱟᱣ ᱞᱮᱱᱟ᱾
ᱚ᱾ ᱛᱟᱦᱚᱞᱮ ᱜᱚᱝᱠᱮ ᱠᱟᱨᱟᱢ ᱫᱚᱱ ᱫᱚ ᱢᱟᱱᱮ ᱠᱚᱲᱟ ᱜᱤᱫᱽᱨᱟᱹ ᱜᱮ ᱠᱚ ᱫᱚᱱ ᱜᱮᱭᱟ ᱵᱟᱝ ᱥᱮ?
ᱦᱳᱭ ᱚᱱᱟ ᱠᱟᱨᱟᱢ ᱡᱟᱦᱟᱸ ᱮᱱᱮᱡ ᱚᱱᱟᱜᱮ ᱫᱚᱱ ᱫᱚᱵᱚᱱ ᱢᱮᱛᱟᱜ ᱠᱟᱱᱟ ᱟᱫᱚ ᱠᱟᱨᱟᱢ ᱨᱮᱫᱚ ᱠᱟᱹᱴᱤᱡ ᱮᱱᱮᱡ ᱥᱢᱚᱭ ᱦᱚᱸ ᱫᱚᱱ ᱫᱚᱱ ᱠᱚ ᱮᱱᱮᱡ ᱟ ᱥᱮ ᱫᱚᱱ ᱫᱚᱱ ᱵᱟᱲᱟᱭᱟᱠᱚ ᱵᱮᱥᱤ ᱚᱱᱟ ᱤᱫᱤ ᱠᱟᱛᱮ ᱠᱟᱨᱟᱢ ᱫᱚᱱ ᱠᱚ ᱢᱮᱛᱟᱜᱼᱟ ᱟᱫᱚ ᱚᱱᱠᱟ ᱫᱚ ᱧᱮᱞ ᱵᱟᱲᱟ ᱦᱩᱭ ᱠᱟᱱᱟ ᱥᱳᱥᱟᱞ ᱢᱤᱰᱤᱭᱟ ᱨᱮ ᱡᱮ ᱠᱩᱲᱤ ᱦᱚᱲ ᱦᱚᱠᱚ ᱫᱚᱱᱟ ᱛᱚᱵᱮ ᱟᱞᱮ ᱴᱚᱴᱷᱟ ᱨᱮᱫᱚ ᱠᱚᱲᱟ ᱦᱚᱲ ᱜᱮᱠᱚ ᱫᱚᱱᱟ᱾
ᱚᱻ
ᱚᱱᱮ ᱚᱱᱠᱟ ᱤᱱᱟ ᱤᱱᱟ ᱠᱟᱨᱟᱢ ᱤᱫᱤ ᱠᱟᱛᱮ ᱫᱚ ᱚᱱᱟ ᱠᱷᱚᱱ ᱡᱟᱹᱥᱛᱤ ᱫᱚ ᱵᱟᱝᱞᱤᱧ ᱵᱟᱲᱟᱭ ᱠᱟᱫᱟ ᱟᱫᱚ᱾
ᱚ᱾
ᱟᱨᱦᱚᱸ ᱡᱟᱦᱟᱱᱟᱜ ᱡᱩᱫᱤ ᱚᱱᱠᱟ ᱠᱩᱠᱞᱤ ᱵᱮᱱ ᱫᱚᱦᱚ ᱠᱮᱭᱟ?
ᱦᱮᱸ ᱜᱚᱝᱠᱮ ᱟᱨ ᱠᱩᱠᱞᱤ ᱫᱚ ᱟᱵᱮᱱ ᱜᱮ ᱠᱟᱹᱴᱤᱡ ᱡᱩᱫᱤ ᱟᱵᱮᱱ ᱥᱮᱫ ᱫᱚ ᱟᱹᱰᱤ ᱟᱭᱢᱟ ᱞᱮᱠᱟᱱ ᱤᱭᱟᱹ ᱠᱚ ᱯᱚᱨᱚᱵᱽ ᱠᱚᱠᱚ ᱢᱟᱱᱟᱣᱟ ᱛᱚ ᱚᱱᱟ ᱯᱚᱨᱚᱵᱽ ᱠᱚ ᱫᱤᱠ ᱫᱤᱭ ᱟᱵᱮᱱ ᱠᱟᱹᱴᱤᱡ ᱵᱮᱱ ᱞᱟᱹᱭ ᱥᱟᱰᱮ ᱟᱹᱞᱤᱧ ᱠᱮᱭᱟ ᱛᱟᱦᱚᱞᱮ ᱚᱱᱟ ᱠᱚᱫᱚ ᱱᱟᱯᱟᱭ ᱠᱚᱜ ᱜᱮᱭᱟ ᱟᱹᱞᱤᱧ ᱛᱚ ᱩᱱᱟᱹᱜ ᱫᱚ ᱵᱟᱲᱟᱭ ᱠᱚᱫᱚ ᱵᱟᱹᱱᱩᱜ ᱵᱟᱹᱱᱩᱜ ᱠᱟᱜ ᱛᱟᱹᱞᱤᱧᱟ ᱛᱚ᱾ ᱦᱮᱞᱳ, ᱦᱮᱞᱳ,